ᱦᱮᱞᱳ
ᱦᱮᱸ ᱡᱚᱸᱦᱟᱨ ᱜᱮ
ᱦᱳᱭ ᱦᱳᱭ ᱡᱚᱸᱦᱟᱨ ᱜᱮ ᱥᱟᱹᱜᱩᱱ ᱥᱮᱛᱟᱜ
ᱦᱮᱸ ᱥᱟᱹᱜᱩᱱ ᱥᱮᱛᱟᱜ
ᱦᱳᱭ
ᱫᱤᱭᱮ ᱪᱮᱫ ᱵᱤᱱ ᱪᱤᱠᱟᱹᱭ ᱫᱟ?
ᱪᱮᱦᱚᱸ ᱵᱟᱝᱟ ᱫᱟᱠᱟ ᱠᱚ ᱩᱛᱩ ᱠᱚ ᱤᱥᱤᱱᱟᱛᱮᱫ ᱫᱩᱠᱩᱜ ᱠᱟᱱᱟᱞᱤᱧ ᱦᱩᱸᱻ
ᱱᱟᱯᱟᱭ ᱜᱮ
ᱦᱳᱭ ᱟᱹᱵᱤᱱ ᱫᱚ ᱪᱤᱠᱟᱹᱭᱮᱫ ᱛᱮᱵᱤᱱ
ᱟᱹᱞᱤᱧ ᱦᱚᱸ ᱦᱚᱜᱼᱚᱭ ᱵᱮᱨᱮᱫ ᱵᱟᱲᱟᱠᱛᱮᱫ ᱵᱨᱟᱥ ᱵᱟᱲᱟ ᱠᱟᱛᱮ ᱫᱩᱲᱩᱵ ᱵᱟᱲᱟ ᱦᱩᱭ ᱠᱟᱱᱟ ᱱᱟᱥᱛᱟ ᱵᱟᱲᱟ ᱠᱟᱛᱮ ᱫᱩᱲᱩᱵ ᱵᱟᱲᱟ ᱦᱩᱭ ᱠᱟᱱᱟ᱾
ᱚ ᱵᱷᱟᱜᱮ ᱜᱮ᱾
ᱟᱫᱚ ᱪᱮᱫ ᱞᱮᱠᱟ ᱢᱮᱱᱟᱜ ᱵᱤᱱᱟ?
ᱦᱮᱸ ᱱᱟᱯᱟᱭ ᱜᱮ
ᱚ ᱟᱹᱞᱤᱧ ᱦᱚᱸ ᱱᱟᱯᱟᱭ ᱵᱟᱲᱟ ᱜᱮ ᱮᱠᱷᱚᱱ ᱫᱚ᱾ ᱪᱟᱸᱫᱚᱣᱟᱜ ᱫᱩᱞᱟᱹᱲ ᱛᱮ ᱛᱳᱜ ᱫᱚ ᱱᱟᱯᱟᱭ ᱜᱮ ᱢᱮᱱᱟᱜ ᱟᱠᱟᱫ ᱞᱤᱧᱟᱹ
ᱦᱩᱸᱻ ᱦᱩᱸᱻᱦᱩᱸ
ᱟᱨ ᱚᱲᱟᱜ ᱠᱚᱨᱮᱫ ᱫᱚ ᱱᱟᱯᱟᱭ ᱵᱟᱲᱟ ᱜᱮ?
ᱦᱚᱸ ᱱᱟᱯᱟᱭ ᱜᱮ ᱟᱯᱟᱛᱚᱛᱚ ᱯᱚᱨᱮᱛᱮ ᱪᱮᱫ ᱪᱤᱠᱟᱹᱜᱼᱟ ᱚᱱᱟ ᱫᱚ ᱵᱟᱢ ᱞᱟᱹᱭ ᱫᱟᱲᱮᱜᱼᱟ᱾ ᱪᱮᱫ ᱠᱟᱞᱮ ᱛᱟᱦᱮᱱᱟ ᱦᱮᱸ ᱥᱮ
ᱦᱳᱭ ᱯᱚᱨᱮᱱᱟᱜ ᱠᱟᱛᱷᱟ ᱫᱚ ᱚᱱᱟ ᱛᱚ ᱚᱦᱚᱢ ᱞᱟᱹᱭ ᱚᱦᱚᱵᱤᱱ ᱞᱟᱹᱭ ᱠᱮᱭᱟ ᱥᱮ?
ᱦᱳᱭ
ᱦᱩᱸ ᱦᱩᱸ ᱫᱤᱭᱮ ᱚᱱᱛᱮ ᱟᱵᱤᱱ ᱥᱮᱫ ᱫᱟᱜᱽ ᱡᱟᱹᱲᱤ ᱠᱚᱫᱚ ᱪᱮᱫ ᱞᱮᱠᱟ?
ᱱᱚᱛᱮ ᱦᱚᱸ ᱵᱟᱭ ᱫᱟᱜᱽ ᱮᱜ ᱦᱟᱱᱮ ᱦᱩᱞ ᱢᱟᱦᱟ ᱦᱩᱞ ᱢᱟᱦᱟ ᱜᱮ ᱡᱟᱭ ᱫᱟᱜᱽ ᱠᱮᱜ ᱫᱚ ᱵᱟᱝ ᱾ ᱟᱯᱮ ᱥᱮᱫ ᱫᱚ ᱫᱟᱜᱽ ᱵᱟᱲᱟᱭᱮᱫᱟᱭ?
ᱦᱮᱸ ᱟᱞᱮᱥᱮᱜ ᱦᱚ ᱦᱚᱞᱟᱭ ᱫᱟᱜ ᱡᱟᱹᱲᱤ ᱠᱮᱫᱟᱭ ᱟᱫᱚ ᱛᱮᱦᱮᱧ ᱫᱚ ᱱᱟᱜ ᱠᱷᱟᱱ ᱠᱟᱹᱴᱤᱡ ᱯᱷᱟᱠᱟ-ᱯᱷᱟᱠᱟ ᱜᱮ ᱧᱮᱞᱚᱜ ᱠᱟᱱᱟ ᱨᱤᱢᱤᱞ ᱠᱚ
ᱟᱪᱪᱷᱟ
ᱱᱤᱛᱚᱜ ᱫᱚ ᱟᱯᱟᱛᱚᱛᱚ
ᱦᱩᱸᱻ ᱦᱩᱸ
ᱟᱫᱚ ᱛᱟᱭᱚᱢ ᱫᱟᱨᱟᱢ ᱱᱟᱜ ᱠᱷᱟᱱ ᱪᱮᱫ ᱮ ᱪᱤᱠᱟᱹᱭᱟ ᱚᱦᱚᱵᱮᱱ ᱞᱟᱹᱭ ᱠᱮᱭᱟ ᱛᱚ
ᱩᱦᱩᱜ ᱩᱦᱩᱜ ᱟᱹᱵᱤᱱ ᱫᱚ ᱚᱠᱟ ᱠᱷᱚᱱᱟᱜ ᱵᱤᱱ ᱮᱢᱮᱜ ᱛᱮ
ᱟᱹᱞᱤᱧ ᱫᱚ ᱦᱟᱜᱼᱟᱭ ᱢᱟᱱ ᱫᱤᱥᱚᱢ ᱠᱷᱚᱱᱞᱤᱧ ᱞᱟᱹᱭᱮᱫᱟ
ᱢᱟᱱ ᱫᱤᱥᱚᱢ ᱫᱚ ᱚᱠᱟ ᱥᱮᱫ?
ᱱᱚᱣᱟ ᱫᱚ ᱟᱵᱚ ᱵᱟᱸᱠᱩᱲᱟ ᱜᱮ ᱯᱟᱲᱟᱜ ᱠᱟᱱᱟ᱾
ᱟᱪᱪᱷᱟ-ᱟᱪᱪᱷᱟ ᱦᱳᱭᱻᱦᱳᱭᱻᱦᱳᱭ
ᱟᱹᱵᱤᱱ ᱜᱮ ᱚᱠᱟ ᱫᱤᱥᱚᱢ ᱠᱷᱚᱱ ᱵᱤᱱ ᱞᱟᱹᱭᱫᱟ?
ᱟᱹᱞᱤᱧ ᱦᱚᱸ ᱚᱱᱮ ᱥᱩᱨ ᱥᱩᱯᱩᱨ ᱜᱮ ᱢᱮᱫᱽᱱᱤᱯᱩᱨ᱾
ᱚ
ᱦᱩᱸ
ᱛᱮᱭ ᱛᱟᱦᱞᱮ ᱡᱚᱢ ᱵᱟᱲᱟ ᱠᱮᱜᱼᱟ ᱵᱤᱱ?
ᱟᱹᱣᱨᱤᱭᱟ ᱟᱹᱣᱨᱤ ᱡᱚᱢ ᱦᱩᱭᱩᱜᱼᱟ ᱱᱟᱦᱜ ᱡᱚᱢ ᱦᱩᱭᱩᱜᱼᱟ ᱟᱨ ᱠᱟᱹᱴᱤᱡ ᱯᱚᱨᱮ᱾ ᱦᱳᱭ
ᱟᱪᱪᱷᱟ ᱦᱮᱸᱛᱚ
ᱟᱯᱮ ᱚᱲᱟᱜ ᱠᱚᱨᱮ ᱫᱚ ᱚᱠᱚᱭ ᱠᱚ ᱦᱮᱱᱟᱜ ᱠᱚᱣᱟ?
ᱦᱮᱸ ᱚᱲᱟᱜ ᱠᱚᱨᱮ ᱫᱚ ᱢᱮᱱᱟᱜ ᱠᱚᱜᱮᱭᱟ ᱡᱷᱚᱛᱚ ᱜᱮ᱾
ᱳ
ᱢᱟ-ᱵᱟᱵᱟ, ᱫᱤᱫᱤ
ᱚ ᱟᱹᱵᱤᱱ ᱫᱚ ᱛᱟᱦᱞᱮ ᱵᱟᱯᱞᱟ ᱜᱮᱭᱟ ᱵᱤᱱ ᱥᱮ ᱟᱹᱣᱨᱤ?
ᱵᱟ ᱵᱟ ᱟᱹᱞᱤᱧ ᱫᱚ ᱚᱱᱟ ᱠᱚᱫᱚ ᱟᱹᱣᱨᱤ ᱞᱤᱧ ᱥᱮᱴᱮᱨᱟ ᱟᱫᱚ ᱚᱞᱟᱜ ᱚᱞᱚᱜ ᱡᱤᱭᱚᱱ ᱪᱟᱞᱟᱜ ᱠᱟᱱᱟ ᱛᱚ ᱛᱟᱞᱦᱮ
ᱟᱪᱪᱷᱟ᱾
ᱚᱱᱟ ᱠᱚᱫᱚ ᱟᱹᱨᱤ ᱩᱱᱟᱹᱜ ᱫᱚ ᱟᱹᱣᱨᱤ ᱢᱟᱱᱮ ᱵᱷᱟᱵᱽᱱᱟᱭ ᱦᱩᱭᱩᱜᱼᱟ᱾ ᱚᱱᱟ ᱠᱚ ᱫᱤᱭᱮ ᱦᱚᱸ ᱟᱫᱚ ᱚᱠᱛᱚ ᱜᱮ ᱱᱟᱜ ᱠᱷᱟᱱ ᱥᱮᱴᱮᱨ ᱞᱮᱱ ᱜᱮᱥᱮ᱾
ᱦᱳᱭ ᱦᱳᱭ ᱦᱳᱭ᱾
ᱟᱫᱚ ᱟᱹᱵᱤᱱ ᱜᱮ ᱪᱮᱫ ᱞᱮᱠᱟ ᱚᱲᱟᱜ ᱠᱚᱨᱮ ᱚᱠᱚᱭ ᱠᱚ?
ᱦᱳᱭ ᱟᱞᱮ ᱦᱚᱸ ᱚᱝᱠᱟ ᱜᱮ ᱢᱟ, ᱵᱟᱵᱟ, ᱫᱤᱫᱤ ᱟᱨ ᱟᱞᱤᱧ᱾
ᱚ
ᱦᱩᱸ᱾
ᱟᱹᱵᱤᱱ ᱫᱚ ᱛᱟᱦᱞᱮ ᱪᱮᱫ ᱞᱮᱠᱟ ᱪᱷᱟᱛᱟ ᱫᱟᱨᱮ ᱠᱚ ᱢᱮᱱᱟᱜ ᱠᱚᱣᱟ ᱥᱮ?
ᱵᱟᱝ-ᱟ ᱟᱯᱟ ᱛᱚᱛᱚ ᱵᱟᱹᱱᱩᱜ ᱠᱚᱣᱟ᱾ ᱟᱹᱭᱨᱤ ᱞᱮ ᱪᱷᱟᱛᱟᱜᱼᱟ ᱟᱯᱟ ᱛᱚᱛᱚ᱾
ᱚᱻ
ᱦᱩᱸ ᱥᱚᱢᱚᱭ ᱠᱚ ᱦᱮᱡ ᱞᱮᱱᱠᱷᱟᱱ ᱛᱚᱠᱷᱚᱱ ᱞᱮ ᱪᱷᱟᱛᱟᱜᱼᱟ᱾
ᱚ, ᱦᱮᱛᱚ᱾ ᱛᱟᱦᱚᱞᱮ ᱱᱤᱛᱚᱜ ᱫᱚ ᱪᱮᱫ ᱠᱚᱵᱤᱱ ᱪᱤᱠᱟᱹ ᱵᱟᱲᱟ ᱵᱟᱲᱟᱭ ᱜᱮᱭᱟ?
ᱟᱹᱞᱤᱧ ᱦᱚᱞᱤᱧ ᱚᱲᱚᱜ ᱚᱞᱚᱜ ᱠᱟᱱ ᱜᱮᱭᱟ᱾ ᱦᱩᱸ᱾
ᱱᱟᱯᱟᱭ ᱜᱮ᱾
ᱟᱵᱤᱱ ᱫᱚ ᱛᱟᱦᱞᱮ ᱪᱮᱫ ᱨᱮᱵᱤᱱ ᱚᱞᱚᱜ ᱠᱟᱱᱟ?
ᱟᱹᱞᱤᱧ ᱦᱚᱸ ᱢᱟᱨᱟᱝ ᱵᱤᱫᱽᱫᱟᱹᱜᱟᱲ ᱨᱮᱞᱤᱧ ᱚᱞᱚᱜ ᱠᱟᱱᱟ᱾
ᱟᱪᱪᱷᱟ᱾
ᱟᱫᱚ ᱯᱚᱨᱮ ᱠᱷᱚᱱ ᱫᱚ ᱢᱟᱱᱮ, ᱦᱮᱸ ᱟᱫᱚ ᱱᱤᱭᱟᱹ ᱵᱟᱨ ᱱᱤᱭᱟᱹᱵᱟᱨ ᱢᱟᱱᱮ ᱞᱤᱧ ᱛᱩᱫ ᱠᱚᱜᱼᱟ᱾ ᱟᱫᱚ ᱢᱤᱫ ᱥᱮᱨᱢᱟ ᱠᱚ ᱵᱟᱹᱲᱛᱤ ᱟᱠᱟᱫᱟ᱾
ᱦᱳᱭ ᱦᱳᱭ ᱦᱳᱭ ᱦᱳᱭ
ᱟᱫᱚ ᱚᱱᱟᱛᱮ ᱟᱫᱚ ᱦᱤᱡᱩᱜ ᱠᱟᱱ ᱥᱮᱨᱢᱟ ᱞᱤᱧ
ᱦᱮᱸ ᱦᱮᱸ ᱚ ᱛᱟᱦᱞᱮ ᱟᱹᱵᱤᱱ ᱫᱚ ᱪᱮᱫ ᱛᱮᱵᱤᱱ ᱚᱞᱚᱜ ᱠᱟᱱᱟ ᱢᱟᱱᱮ ᱟᱵᱚᱣᱟᱜ ᱟᱪᱪᱷᱟ ᱟᱪᱪᱷᱟ ᱦᱳᱭ ᱦᱳᱭ᱾ ᱦᱮᱸ ᱦᱩᱸ ᱚ᱾
ᱡᱮ ᱪᱮᱫ ᱞᱮᱠᱟ ᱛᱤᱱᱟᱹᱜ ᱨᱮᱵᱤᱱ ᱚᱞᱚᱜ ᱠᱟᱱᱟ?
ᱟᱹᱞᱤᱧᱟᱜ ᱟᱫᱚ ᱮᱴᱟᱜᱟᱜ ᱛᱮᱜᱮᱞᱤᱧ ᱚᱞᱚᱜ ᱠᱟᱱᱟ ᱱᱟᱦᱟᱜ ᱟᱯᱟ ᱛᱚᱛᱚ᱾ ᱡᱟᱠ ᱜᱮ ᱟᱞᱤ ᱡᱟᱱᱟᱢ ᱟᱲᱟᱝ ᱫᱚ ᱵᱟᱰᱟᱭ ᱜᱮᱭᱟ ᱯᱟᱲᱦᱟᱣ ᱦᱩᱭ ᱠᱟᱱᱟ ᱛᱚ᱾
ᱟᱪᱪᱷᱟ ᱟᱪᱪᱷᱟ᱾
ᱦᱩᱸ᱾
ᱛᱟᱦᱚᱞᱮ ᱟᱹᱵᱤᱱ ᱫᱚ ᱪᱮᱫ ᱨᱮᱵᱮᱱ ᱚᱞᱚᱜ ᱠᱟᱱ ᱛᱮ?
ᱟᱹᱞᱤᱧ ᱦᱚᱸ ᱟᱹᱵᱤᱱ ᱞᱮᱠᱟᱱᱟᱜ ᱜᱮ᱾ ᱟᱹᱵᱤᱱ ᱞᱮᱠᱟᱜᱮ ᱦᱳᱭ ᱦᱳᱭ ᱦᱳᱭ ᱦᱳᱭ᱾
ᱦᱩᱸ ᱦᱩᱸ᱾
ᱛᱟᱦᱚᱞᱮ ᱟᱹᱵᱤᱱ ᱫᱚ ᱢᱟᱱᱮ ᱪᱮᱫ ᱞᱮᱠᱟ ᱛᱤᱱᱟᱹᱜ ᱨᱮᱵᱤᱱ ᱚᱞᱚᱜ ᱠᱟᱱᱛᱮ? ᱚ ᱟᱞᱤᱧ ᱞᱮᱠᱷᱟᱱ ᱚ ᱚ᱾ ᱱᱟᱯᱟᱭ ᱜᱮ ᱱᱟᱯᱟᱭ ᱜᱮ᱾
ᱦᱩᱸ᱾
ᱫᱤᱭᱮ ᱛᱟᱦᱚᱞᱮ, ᱟᱵᱤᱱ ᱥᱮᱱ ᱚᱱᱛᱮ ᱵᱤᱨ ᱵᱩᱨᱩ ᱠᱚᱫᱚ ᱪᱮᱫ ᱞᱮᱠᱟ?
ᱵᱤᱨ ᱵᱩᱨᱩ ᱟᱹᱞᱤᱧ ᱥᱮᱫ
ᱦᱳᱭ
ᱵᱟᱝ ᱱᱚᱛᱮ ᱫᱚ ᱵᱤᱨ ᱵᱩᱨᱩ ᱠᱚᱫᱚ ᱵᱟᱹᱱᱩᱜᱼᱟ᱾ ᱮᱠᱮᱱ ᱚᱲᱟᱜ ᱜᱮ ᱦᱩᱸ
ᱛᱟᱦᱚᱞᱮ ᱟᱹᱵᱤᱱ ᱫᱚ ᱵᱟᱡᱟᱨ ᱥᱮᱫ ᱧᱚᱜ ᱜᱮᱭᱟᱵᱤᱱ
ᱳᱭ ᱟᱹᱞᱤᱧ ᱫᱚ ᱱᱚᱛᱮ ᱞᱤᱧ ᱛᱟᱦᱮᱱ ᱜᱮᱫᱚ ᱵᱟᱭᱨᱮ ᱥᱮᱫ ᱨᱮ ᱜᱮ ᱱᱚᱛᱮ ᱦᱳᱭ ᱠᱳᱞᱠᱟᱛᱟ ᱥᱮᱫ ᱨᱮ
ᱚ ᱟᱪᱪᱷᱟ ᱟᱪᱪᱷᱟ ᱚᱸᱰᱮ ᱠᱷᱚᱱ ᱜᱮᱵᱤᱱ ᱚᱞᱚᱜ ᱠᱟᱱᱟ ᱢᱟᱱᱮ ᱵᱟᱭᱨᱮ ᱨᱮ ᱛᱟᱦᱮᱸ ᱠᱟᱛᱮᱫ ᱜᱮ ᱛᱚᱵᱮ
ᱦᱳᱭ ᱦᱳᱭ ᱦᱳᱭ ᱦᱩᱸ
ᱟᱫᱚ ᱟᱵᱤᱱ ᱫᱚ ᱵᱟᱝ ᱵᱟᱝ ᱟᱹᱞᱤᱧ ᱦᱚᱸ ᱚᱱᱠᱟᱜ ᱜᱮ ᱵᱟᱭᱨᱮ ᱨᱮ ᱛᱟᱦᱮᱸ ᱠᱟᱛᱮᱫ ᱜᱮ᱾
ᱟᱪᱪᱷᱟ
ᱱᱤᱛᱚᱜ ᱫᱚ ᱚᱞᱚᱜ ᱦᱳᱭᱳᱜ ᱠᱟᱱᱟ᱾
ᱦᱩᱸ ᱦᱩᱸ ᱚ
ᱟᱫᱚ ᱛᱟᱦᱚᱞᱮ ᱟᱹᱵᱤᱱ ᱫᱚ ᱚᱠᱟ ᱫᱤᱥᱚᱢ ᱵᱤᱱ ᱯᱟᱲᱟᱜ ᱠᱟᱱᱛᱮ ᱡᱟᱦᱟᱸ ᱫᱚᱠᱚ ᱢᱮᱛᱟᱜ ᱠᱟᱱᱟ ᱢᱟᱱ ᱫᱤᱥᱚᱢ, ᱪᱷᱳᱣᱟ ᱫᱤᱥᱚᱢ, ᱵᱟᱨᱦᱟ ᱫᱤᱥᱚᱢ ᱟᱫᱚ ᱚᱱᱟ ᱦᱤᱥᱟᱹᱵ ᱱᱟᱜ ᱠᱟᱱ ᱟᱵᱤᱱ ᱫᱚ ᱚᱠᱟ ᱫᱤᱥᱚᱢ ᱵᱤᱱ ᱯᱟᱲᱟᱜ ᱠᱟᱱᱛᱮ
ᱚᱱᱟ ᱠᱚᱫᱚ ᱵᱟᱹᱞᱤᱧ ᱵᱩᱡᱮᱫ ᱛᱟᱵᱤᱱᱟ ᱱᱟ ᱪᱮᱫ ᱠᱚᱵᱤᱱ ᱞᱟᱹᱭ ᱠᱟᱫᱟ᱾ ᱟᱞᱮ ᱫᱚ ᱵᱟ. ᱫᱽ ᱫᱤᱥᱚᱢ ᱟᱞᱮᱥᱮᱫ ᱫᱚ ᱵᱟ. ᱫᱽ ᱠᱚᱜᱮ ᱦᱮᱱᱟᱜᱼᱟ ᱮᱠᱷᱮᱱ ᱚᱭ ᱵᱤᱨᱵᱩᱨᱩ ᱠᱚᱫᱚ ᱵᱟᱹᱱᱩᱜᱼᱟ ᱦᱩ ᱟᱯᱮ ᱥᱮᱫ ᱫᱚ ᱵᱩᱨᱩ ᱠᱚ ᱦᱮᱱᱟᱜᱼᱟ ᱦᱮᱸ ᱪᱮ
ᱵᱟ ᱵᱟ ᱟᱞᱮᱥᱮᱫ ᱦᱚᱸ ᱵᱩᱨᱩ ᱠᱚᱫᱚ ᱵᱟᱹᱱᱩᱜᱼᱟ ᱴᱟᱹᱰᱤ ᱴᱩᱯᱨᱤ ᱜᱮ ᱟᱨ ᱵᱤᱨ ᱠᱚᱫᱚ ᱢᱮᱱᱟᱜ ᱟᱠᱟᱫ ᱜᱮᱭᱟ
ᱟᱪᱪᱷᱟ
ᱟᱫᱚ ᱚᱱᱟ ᱠᱚᱜᱮ ᱢᱮᱱᱟᱜ ᱠᱟᱫᱟ ᱵᱩᱨᱩ ᱠᱚᱫᱚ ᱵᱟᱹᱱᱩᱜ ᱠᱟᱫᱟ
ᱟᱪᱪᱷᱟ ᱛᱟᱦᱚᱞᱮ ᱚᱠᱟ ᱥᱮᱫ ᱫᱟᱲᱟᱢ ᱠᱚᱵᱤᱱ ᱥᱮᱱ ᱵᱟᱲᱟ ᱠᱟᱱᱟ
ᱫᱟᱬᱟᱱ ᱠᱚᱫᱚ ᱩᱱᱟᱹᱜᱴᱟ ᱫᱚ ᱡᱟᱹᱥᱛᱤ ᱫᱚ ᱪᱟᱞᱟᱣ ᱫᱚ ᱵᱟᱝ ᱦᱳᱭᱳᱜ ᱵᱟᱲᱟᱜ ᱜᱮᱭᱟ
ᱚ
ᱟᱫᱚ ᱪᱮᱫ ᱞᱮᱠᱟ ᱱᱟᱜ ᱠᱷᱟᱱ ᱵᱤᱱ ᱞᱟᱹᱭ ᱦᱚᱪᱚᱭᱫᱟ ᱚᱱᱠᱟ ᱴᱩᱨ ᱥᱮ ᱪᱮᱫ ᱞᱮᱠᱟ
ᱦᱳᱭ ᱦᱳᱭ ᱴᱩᱨ ᱴᱩᱨ
ᱚ ᱟᱫᱚ ᱵᱮᱥᱤ ᱥᱟᱹᱜᱤᱧ ᱥᱟᱹᱜᱤᱧ ᱠᱚᱫᱚ ᱵᱟᱝ ᱪᱟᱞᱟᱣ ᱵᱟᱲᱟ ᱦᱩᱭ ᱠᱟᱱᱟ
ᱟᱪᱪᱷᱟ
ᱡᱮᱢᱚᱱ ᱚᱱᱛᱮ ᱫᱤᱜᱷᱟ ᱠᱚ ᱫᱤᱭᱮ ᱚᱱᱮ ᱟᱵᱤᱱ ᱵᱤᱱ ᱞᱟᱹᱭ ᱠᱮᱫ ᱚᱱᱛᱮ ᱪᱟᱞᱟᱣ ᱦᱳᱭ ᱠᱟᱱᱟ
ᱦᱩᱸ ᱦᱩᱸ
ᱟᱨ ᱚᱱᱮ ᱥᱩᱥᱩᱱᱤᱭᱟ. ᱠᱚ
ᱟᱪᱪᱷᱟ
ᱢᱩᱠᱩᱴᱢᱩᱱᱤᱯᱩᱨ ᱚᱱᱛᱮ ᱡᱷᱟᱲᱜᱨᱟᱢ ᱟᱫᱚ ᱱᱚᱣᱟ ᱥᱩᱨ ᱥᱩ ᱯᱩᱨ ᱠᱚᱨᱮᱫ ᱫᱚ ᱜᱚᱴᱟᱜᱮ ᱫᱟᱲᱟ ᱵᱟᱲᱟ ᱫᱚ ᱦᱳᱭ ᱠᱟᱱᱟ ᱟᱨ ᱚ ᱵᱮᱥᱤ ᱥᱟᱹᱜᱤᱧ ᱥᱟᱹᱜᱤᱧ ᱫᱚ ᱟᱵᱚ ᱱᱚᱣᱟ ᱤᱭᱟᱹ ᱵᱟᱨᱮ ᱫᱚ ᱟᱨᱠᱤ ᱵᱟᱝ ᱪᱟᱞᱟᱣ ᱵᱟᱲᱟ ᱦᱩᱭ ᱠᱟᱱᱟ
ᱟᱪᱪᱷᱟ ᱵᱷᱟᱜᱮ
ᱟᱹᱵᱤᱱ ᱜᱮ ᱪᱮᱫ ᱞᱮᱠᱟ ᱚᱠᱟ ᱠᱚᱨᱮᱫ ᱵᱤᱱ ᱪᱟᱞᱟᱣ ᱵᱟᱲᱟ ᱠᱟᱱᱟ ᱛᱤᱱᱟᱹᱜ ᱡᱟᱭᱜᱟ ᱠᱚ ᱵᱮᱱ ᱧᱮᱞ ᱵᱟᱲᱟ ᱠᱟᱫᱟ
ᱚ ᱥᱮᱱ ᱵᱟᱲᱟ ᱦᱳᱭ ᱠᱟᱱᱟ ᱚᱱᱛᱮ ᱴᱟᱴᱟ ᱥᱮᱱ ᱠᱚ ᱵᱤᱦᱟᱨ ᱥᱮᱱ ᱦᱳᱭ ᱚᱱᱛᱮ ᱟᱵᱚᱱᱟᱜ ᱵᱩᱨᱩ ᱵᱩ ᱮ ᱞᱩᱜᱩᱵᱩᱨᱩ ᱚᱱᱦᱟ ᱠᱚ ᱦᱮ ᱢᱩᱠᱩᱴᱢᱩᱱᱤᱯᱩᱨ ᱟᱯᱮ ᱚᱱᱛᱮ ᱛᱟ ᱛᱯᱚᱨᱮ ᱚᱡᱳᱫᱷᱟ ᱢᱟᱯᱮ ᱥᱮ ᱜᱮ ᱥᱮ ᱚᱡᱳᱫᱷᱟ ᱯᱟᱦᱟᱲ ᱚᱠᱟ ᱥᱮᱱ ᱚᱜ ᱚᱱ ᱚ ᱦᱮ ᱱᱚᱛᱮ ᱨᱮᱜᱮ ᱦᱮᱱᱟᱜ ᱞᱤᱧᱟ ᱠᱳᱞᱠᱟᱛᱟ ᱥᱮᱫ ᱨᱮ ᱱᱚᱛᱮ ᱠᱚᱦᱚᱸ ᱤᱱᱟᱹᱜ ᱜᱟᱱ ᱡᱟᱭᱜᱟ ᱦᱮᱱᱟᱜᱼᱟ ᱧᱮᱞ ᱵᱟᱲᱟ ᱦᱩᱭᱩᱠ ᱠᱟᱱᱟ᱾
ᱚ ᱟᱪᱪᱷᱟ᱾
ᱦᱩᱸ᱾
ᱛᱟᱣ ᱟᱹᱰᱤ ᱜᱟᱱ ᱡᱟᱹᱥᱛᱤ ᱡᱟᱭᱜᱟ ᱜᱮᱵᱤᱱ ᱫᱟᱬᱟ ᱠᱟᱫᱟ᱾
ᱦᱩᱸᱦᱩᱸ ᱦᱳᱭ ᱵᱟᱢ ᱫᱟᱲᱟᱭ ᱠᱷᱟᱱ ᱟᱫᱚ ᱡᱚᱠᱷᱚᱱ ᱥᱩᱡᱳᱜ ᱧᱟᱢᱚᱜ ᱠᱟᱱᱟ ᱫᱟᱜ ᱵᱟᱢ ᱫᱟᱲᱟ ᱠᱟᱜᱼᱟ ᱯᱚᱨᱮ ᱛᱮᱢ ᱧᱟᱢ ᱪᱚ ᱵᱟᱝ ᱪᱚ ᱦᱮᱸᱥ ᱥᱟᱨᱟ ᱫᱤᱱ ᱵᱷᱳᱨᱛᱚᱠᱤ ᱱᱚᱝᱠᱟ ᱜᱮᱢ
ᱛᱟᱦᱮᱱᱟ ᱵᱟᱢ ᱛᱟᱦᱮᱱᱟ ᱥᱮ᱾ ᱤᱱᱠᱟᱹ ᱫᱚ ᱵᱟᱢᱛᱟᱦᱮᱱᱟ᱾ ᱟ ᱨᱚᱲ ᱵᱤᱱ ᱟᱸᱡᱚᱢ ᱫᱟ?
ᱮᱢ ᱫᱟᱲᱟ ᱟᱹᱵᱤᱱ ᱵᱟᱹᱵᱤᱱ ᱟᱸᱡᱚᱢᱮᱫ ᱛᱮ?
ᱵᱟᱞᱤᱧ ᱟᱸᱡᱚᱢᱮᱫ ᱛᱟᱵᱤᱱᱟ ᱴᱟᱭᱟᱨ ᱮᱚ ᱰᱤᱥᱴᱟᱵ ᱫᱟᱭ᱾
ᱚ ᱦᱤᱛᱳᱜ?
ᱦᱮᱸ ᱱᱤᱛᱚᱜ ᱫᱚᱞᱤᱧ ᱟᱸᱡᱚᱢᱫᱟ᱾
ᱟᱪᱪᱷᱟ ᱦᱩᱸ᱾
ᱪᱮᱫ ᱵᱤᱱ ᱞᱟᱹᱭᱮᱫ ᱛᱟᱦᱮᱸᱫ?
ᱚ ᱞᱟᱹᱭ ᱫᱟᱞᱤᱧ ᱡᱚᱠᱷᱚᱱ ᱜᱮ ᱤᱪᱪᱷᱟᱹᱭᱟ ᱛᱚᱠᱷᱚᱱ ᱜᱮ ᱵᱟᱢ ᱫᱟᱲᱟ ᱡᱚᱝᱼᱟ ᱟ᱾ ᱛᱚ ᱯᱚᱨᱮᱛᱮ ᱛᱚᱠᱷᱚᱱ ᱫᱚ ᱤᱪᱷᱟᱹ ᱵᱟᱝ ᱛᱟᱦᱮᱱ ᱠᱷᱟᱱ ᱪᱤᱠᱟᱹᱭᱟᱢ ᱯᱚᱭᱥᱟ ᱛᱟᱦᱮᱸ ᱠᱟᱛᱮ ᱪᱮᱫ ᱮᱢ ᱪᱤᱠᱟᱭᱭᱟ ᱦᱮᱸ ᱥᱮ᱾ ᱤᱪᱷᱟᱹ ᱦᱚᱸ ᱛᱚ ᱛᱟᱦᱮᱸ ᱫᱚᱨᱠᱟᱨ ᱟᱢᱟᱜ ᱫᱟᱲᱮ ᱡᱳᱨ ᱦᱚᱸᱛᱚ ᱛᱟᱦᱮᱸ ᱫᱚᱨᱠᱟᱨ᱾ ᱦᱩᱸ ᱡᱚᱠᱷᱚᱱ ᱥᱩᱡᱳᱜᱽ ᱦᱤᱡᱩᱜ ᱠᱟᱱᱟ ᱦᱳᱭ ᱦᱳᱭ
ᱟᱫᱚ ᱵᱚᱭᱮᱥ ᱵᱤᱫᱟᱹᱞ ᱨᱮᱫᱚ ᱠᱤ ᱫᱟᱲᱟᱱ ᱜᱟᱱᱚᱜᱼᱟ? ᱵᱟᱝ ᱜᱟᱱᱚᱜᱼᱟ ᱥᱮ᱾
ᱦᱩᱸ ᱦᱩᱸ ᱦᱩᱸ᱾ ᱟᱨ ᱦᱟᱛᱟᱜ ᱱᱚᱜ ᱛᱟᱨ ᱫᱤᱱ ᱨᱮᱦᱚᱸ ᱵᱟᱢ ᱧᱮᱞ ᱫᱚᱦᱚ ᱟᱠᱟᱫᱟ ᱛᱤᱥᱮᱢ ᱜᱩᱡᱩᱜ ᱛᱤᱥᱮᱢ ᱵᱟᱸᱧᱪᱟᱜ ᱦᱮᱸᱥᱮ ᱱᱮᱛᱟᱨ ᱢᱟ ᱜᱟᱯ ᱯᱟᱢ ᱜᱚᱡ ᱫᱟᱲᱮᱭᱟᱜᱼᱟ ᱛᱮᱦᱮᱧ ᱧᱤᱫᱟᱹᱢ ᱜᱚᱡ ᱫᱟᱲᱮᱭᱟᱜᱼᱟ, ᱟᱫᱚ ᱵᱟᱢ ᱵᱟᱢ ᱞᱟᱹᱭ ᱫᱟᱲᱮᱭᱟᱜᱼᱟ ᱛᱤ ᱨᱮᱪᱚᱢ ᱜᱩᱡᱩᱜᱼᱟ ᱡᱚᱢ ᱠᱟᱜ ᱢᱮ ᱧᱩ ᱠᱟᱜ ᱢᱮ ᱵᱤᱱᱫᱟᱥ ᱫᱟᱲᱟᱱ ᱢᱮ᱾
ᱦᱳᱭ ᱦᱮᱸ ᱚᱱᱟ ᱫᱚ ᱚᱦᱚᱢ ᱞᱟᱸᱭ ᱠᱮᱭᱟ ᱛᱚ᱾
ᱚᱦᱚᱸᱜ ᱚᱦᱚᱸᱜ ᱦᱳᱭ᱾
ᱚᱦᱩᱸ ᱛᱟᱦᱚᱞᱮ ᱚᱱᱛᱮ ᱟᱵᱤᱱ ᱥᱮᱫ ᱚᱱᱛᱮ ᱪᱟᱥᱵᱟᱥ ᱠᱚᱫᱚ ᱛᱤᱱᱟᱹᱜ ᱴᱟ ᱞᱟᱦᱟᱜᱚᱜ ᱠᱟᱱ?
ᱟᱞᱮ ᱥᱮᱫ ᱢᱟᱻ ᱟᱯᱟᱛᱚ ᱟᱭᱨᱤ ᱠᱚ ᱨᱚᱦᱚᱭ ᱥᱩᱨᱩᱭᱟᱚ ᱠᱚ ᱱᱟᱜ᱾
ᱟᱫᱚ ᱦᱚᱸᱜᱼᱚᱭ ᱛᱚ ᱱᱟᱜ ᱦᱚᱸᱜᱼᱚᱭ ᱛᱚ ᱵᱚᱨᱥᱟ ᱫᱤᱱ ᱛᱚ ᱵᱚᱞᱚᱭᱮᱱ ᱜᱮ?
ᱦᱳᱭ ᱵᱚᱞᱚ ᱟᱠᱟᱱ ᱢᱟ ᱵᱚᱨᱥᱟ ᱞᱮᱠᱟ ᱵᱟᱝ ᱵᱩᱡᱷᱟᱹᱜ ᱠᱟᱱ ᱫᱚ᱾ ᱟᱞᱮᱥᱮᱫ ᱢᱟ ᱫᱟᱜ ᱦᱚᱸ ᱵᱟᱭ ᱫᱟᱜ ᱮᱫ ᱫᱚᱭ᱾
ᱚᱻ᱾
ᱦᱩᱸᱼᱩ᱾
ᱟᱫᱚ ᱚᱱᱟ ᱜᱮᱛᱚ ᱟᱥᱟᱲ ᱨᱮᱱᱟᱜ ᱛᱚᱛᱫᱤᱱ ᱢᱟ ᱯᱟᱨᱚᱢ ᱜᱚᱫ ᱮᱱ᱾
ᱚᱱᱟ ᱜᱮᱛᱚ ᱟᱨ ᱟᱥᱟᱲ ᱵᱚᱸᱜᱟ ᱞᱮᱠᱟ ᱦᱚᱸ ᱵᱟᱝ ᱵᱩᱡᱷᱟᱹᱜ ᱠᱟᱱᱟ, ᱦᱮᱸ ᱫᱟᱜᱮᱜ ᱠᱷᱟᱱᱮ ᱢᱤᱫ ᱞᱮᱛᱟᱲ ᱜᱮ ᱫᱟᱜ ᱤᱫᱤᱭᱮᱫᱟᱭ ᱵᱟᱠᱷᱟᱡ ᱫᱚ ᱛᱷᱩᱠᱩᱢ ᱨᱮᱜᱮ ᱛᱟᱦᱮᱱ ᱠᱟᱱᱟ᱾ ᱦᱩᱸ ᱮᱢᱚᱱᱮ ᱫᱟᱜ ᱫᱟᱭ ᱵᱟᱹᱫ ᱵᱟᱹᱭᱦᱟᱹᱲ ᱠᱚ ᱦᱟᱱᱮ ᱵᱩᱱᱟᱹ ᱪᱟᱵᱟᱜ ᱠᱟᱱᱟ᱾ ᱵᱟᱝᱠᱷᱟᱡ ᱫᱚ ᱟᱫᱚ ᱨᱚᱦᱚᱲ ᱜᱮ ᱛᱟᱦᱮᱱᱟ᱾
ᱦᱳᱭ ᱦᱳᱭ᱾
ᱦᱩᱸ᱾
ᱛᱟᱦᱚᱞᱮ ᱪᱟᱨᱟ ᱠᱚᱫᱚ ᱚᱱᱠᱟ ᱜᱤᱲᱤ ᱵᱟᱲᱟ ᱦᱩᱭ ᱠᱟᱱᱟ ᱥᱮ ᱵᱟᱝ ᱚᱲᱟᱜ ᱠᱚᱨᱮ?
ᱦᱚᱸ ᱦᱚᱸ ᱚᱱᱟ ᱠᱚᱜᱮ, ᱟᱹᱣᱨᱤ ᱦᱟᱨᱟᱜ ᱛᱮ ᱦᱳᱭᱼᱛᱚ ᱦᱳᱭ᱾
ᱚ ᱦᱚᱸ᱾
ᱦᱩᱸᱼᱩ᱾
ᱛᱟᱦᱞᱮ ᱞᱟᱹᱭ ᱫᱟᱞᱤᱧ ᱚᱲᱟᱜ ᱠᱚᱨᱮᱱᱟᱜ ᱠᱟᱹᱢᱤ ᱵᱟᱲᱟ ᱠᱚᱫᱚ ᱛᱟᱦᱞᱮ ᱫᱟᱲᱮᱭᱟᱜ ᱜᱮᱭᱟᱵᱤᱱ ᱥᱮ ᱵᱟᱝ ᱚ ᱦᱮᱸᱛᱚ ᱚᱱᱟ ᱠᱚᱫᱚ ᱪᱮᱫ ᱛᱚ ᱫᱚᱨᱠᱟᱨ ᱠᱟᱱ ᱜᱮᱭᱟ ᱥᱮ ᱚᱲᱟᱜ ᱠᱚᱨᱮᱱᱟᱜ ᱠᱟᱹᱢᱤ ᱠᱚᱫᱚ ᱦᱮᱞᱳ
ᱟᱨ ᱞᱟᱹᱭ ᱫᱟᱞᱤᱧ ᱛᱟᱣᱟᱨ ᱠᱟᱹᱴᱤᱡ ᱯᱨᱚᱵᱞᱮᱢᱚᱜ ᱠᱟᱱ ᱛᱟᱵᱤᱱᱟ ᱡᱟᱹᱱᱤᱡ
ᱚ ᱱᱤᱛᱚᱜ
ᱦᱮᱸ ᱱᱤᱛᱳ ᱫᱚ ᱟᱸᱡᱚᱢᱚᱜ
ᱟᱪᱷᱟ ᱟᱪᱷᱟ ᱦᱩᱸ ᱦᱩᱸ
ᱚᱠᱟ ᱥᱚᱢᱚᱭ ᱵᱟᱝ ᱟᱡᱚᱢ ᱜᱚᱫᱚᱜ ᱠᱟᱱ ᱛᱟᱹᱵᱤᱱᱟ
ᱦᱳᱭ ᱦᱳᱭ ᱞᱟᱹᱭ ᱵᱤᱱ ᱛᱚᱵᱮ ᱚᱠᱟ ᱥᱚᱢᱚᱭ ᱵᱟᱝ ᱧᱟᱢᱚᱜ ᱠᱟᱱᱟ ᱠᱟᱹᱴᱤᱡ ᱞᱤᱝ ᱥᱚᱨᱟᱜᱼᱟ ᱦᱮᱸ ᱥᱮ
ᱟᱪᱪᱷᱟ ᱟᱪᱪᱷᱟ
ᱦᱳᱭ
ᱫᱤᱭᱮ ᱛᱟᱦᱞᱮ ᱵᱤᱱ ᱞᱟᱹᱭ ᱠᱮᱫᱟ ᱚᱲᱟᱜ ᱠᱚᱨᱮᱱᱟᱜ ᱠᱟᱹᱢᱤ ᱫᱚ ᱡᱚᱛᱚ ᱜᱤ ᱵᱤᱱ ᱵᱟᱲᱟᱭᱟ ᱚᱱᱟ ᱠᱚᱫᱚ ᱚᱱᱟ ᱠᱚᱦᱚᱸᱥᱮᱬᱟ ᱫᱚᱨᱠᱟᱨ ᱮᱠᱟᱞ ᱜᱮ ᱱᱤᱡᱮᱨᱟᱜ ᱜᱮ ᱛᱚ
ᱦᱮᱸ ᱵᱟᱠᱷᱟᱱ ᱵᱟᱢ ᱠᱟᱹᱢᱤ ᱠᱷᱟᱱ ᱡᱚᱢᱟᱢ ᱪᱮᱫ
ᱦᱳᱭ ᱦᱳᱭ ᱛᱟᱦᱞᱮ ᱠᱝᱠᱟ ᱟᱵᱤᱱ ᱫᱚ ᱚᱝᱠᱟ ᱚᱲᱟᱜ ᱠᱚᱨᱮᱫ ᱫᱚ ᱪᱟᱥᱵᱟᱥ ᱵᱟᱲᱟ ᱜᱮ ᱥᱮ ᱡᱟᱦᱟᱱᱟᱜ ᱠᱚ
ᱡᱟᱦᱟᱱᱟᱜ ᱠᱚ ᱢᱟᱱᱮ
ᱢᱟᱱᱮ ᱡᱟᱦᱟ ᱱᱟᱜ ᱟᱨᱠᱤ ᱚᱲᱟᱜ ᱠᱚᱨᱮ ᱠᱚ ᱡᱟᱦᱟ ᱪᱤᱠᱟᱹᱭᱟ ᱥᱮ ᱪᱮᱫ ᱞᱮᱠᱟ
ᱚ ᱵᱟ ᱟᱞᱮ ᱫᱚ ᱪᱟᱥ ᱵᱟᱥ ᱜᱮ ᱦᱩᱸ ᱦᱳᱭ
ᱵᱟ ᱟᱫᱚ ᱚᱱᱟ ᱛᱮᱞᱤᱧ ᱠᱩᱞᱤᱭᱤ ᱵᱤᱱᱟ ᱟᱹᱰᱤ ᱥᱟᱺᱜᱤᱧ ᱨᱮᱵᱤᱱ ᱛᱟᱦᱮᱱᱟ ᱛᱚ ᱞᱟᱹᱴᱷᱩ ᱵᱟᱡᱟᱨ ᱨᱮ
ᱦᱩᱸ ᱨᱮᱸᱜᱮᱡ ᱦᱚᱲᱟᱜ ᱠᱷᱚᱱ ᱜᱮᱞᱤᱧ ᱦᱟᱨᱟᱜ ᱠᱟᱱᱟ ᱡᱟᱦᱟᱸ ᱞᱮᱠᱟ ᱛᱮᱠᱚ ᱯᱟᱨᱟᱮᱜ ᱞᱤᱧᱟ ᱚᱱᱟ ᱠᱷᱟᱱ ᱜᱮ ᱦᱩᱸ
ᱥᱩᱫᱩ ᱫᱤᱫᱤ ᱛᱮᱜ ᱮ ᱠᱟᱹᱢᱤ ᱜᱮᱭᱟᱭ
ᱚ
ᱦᱩᱸ- ᱦᱩᱸ
ᱦᱮᱸ ᱛᱚ ᱛᱟᱦᱞᱮ ᱱᱚᱝᱠᱟᱜᱮ ᱟᱨᱚ ᱜᱚᱞᱯᱚᱭ ᱦᱩᱭᱩᱟ ᱚᱠᱛᱚ ᱢᱟᱛᱚ ᱦᱳᱭ ᱦᱤᱡᱩᱜ ᱠᱟᱱ
ᱦᱳᱭ ᱦᱳᱭ
ᱟᱹᱵᱤᱱ ᱥᱟᱛᱮ ᱜᱚᱞᱯᱷᱚ ᱠᱟᱛᱮᱫ ᱟᱹᱰᱤ ᱢᱚᱡᱽ ᱜᱮᱞᱤᱧ ᱵᱩᱡᱷᱟᱹᱣ
ᱦᱳᱭ ᱦᱳᱭ ᱟᱹᱞᱤᱧ ᱦᱚᱸ
ᱦᱩᱸ
ᱦᱮᱸ ᱛᱚ ᱛᱟᱦᱟᱞᱮ ᱢᱟ
ᱢᱟ ᱛᱟᱦᱞᱮ ᱦᱳᱭ
ᱦᱳᱭ